ᱦᱮᱸ ᱪᱮᱜ ᱞᱮᱠᱟ ᱟᱹᱞᱤᱧᱟᱜ ᱟᱲᱟᱝ ᱟᱸᱡᱚᱢᱚᱜ
ᱦᱮᱸ ᱴᱷᱤᱠ ᱜᱮ ᱟᱸᱡᱚᱢᱚᱜ ᱠᱟᱱᱟ ᱢᱚᱸᱡᱽ ᱜᱮ᱾
ᱟᱪᱪᱷᱟ ᱢᱚᱸᱡᱽᱜᱤ ᱟᱸᱡᱚᱢᱚᱜ ᱠᱟᱱ ᱠᱷᱟᱱ ᱟᱹᱰᱤ ᱱᱟᱯᱟᱭ ᱟᱫᱚ ᱟᱵᱮᱱᱟᱜ ᱦᱚᱸ ᱱᱚᱜ ᱱᱤᱛ ᱫᱷᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱟᱨ ᱱᱚᱝᱠᱟ ᱜᱮ ᱡᱮᱢᱚᱱ ᱢᱩᱪᱟᱹᱫ ᱫᱷᱟᱹᱨᱤ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ᱾ ᱪᱮᱫ ᱞᱮᱠᱟ ᱢᱮᱱᱟᱜ ᱵᱟᱲᱟ ᱯᱮᱭᱟ ᱛᱚ ᱚᱲᱟᱜ ᱠᱚᱨᱮ?
ᱚᱲᱟᱜ ᱠᱚᱨᱮ ᱫᱚ ᱱᱟᱯᱟᱭ ᱜᱮ ᱢᱮᱱᱟᱜ ᱠᱟᱜ ᱞᱮᱭᱟ᱾ ᱟᱯᱮᱜ ᱜᱮ ᱪᱮᱫ ᱞᱮᱠᱟ ᱢᱮᱱᱟᱜ ᱯᱮᱭᱟ?
ᱟᱞᱮ ᱦᱚᱸ ᱱᱚᱜᱼᱚᱭ ᱱᱤᱛ ᱦᱟᱹᱵᱤᱜ ᱫᱚ ᱱᱟᱯᱟᱭ ᱜᱮ ᱢᱮᱱᱟᱜ ᱞᱮᱭᱟ ᱟᱨ ᱚᱱᱮ ᱠᱚ ᱢᱮᱱᱟ ᱱᱟᱯᱟᱭ ᱜᱮᱵᱚᱱ ᱛᱟᱦᱮᱸᱞᱮᱱ ᱠᱷᱟᱭ ᱜᱮ ᱟᱹᱰᱤ ᱱᱟᱯᱟᱭ ᱦᱩᱭᱩᱜᱼᱟ᱾ ᱟᱫᱚ ᱱᱚᱜ- ᱚᱭ ᱟᱞᱮ ᱥᱮᱜ ᱢᱟ ᱟᱹᱰᱤ ᱜᱟᱱᱮ ᱫᱟᱜᱮ ᱠᱟᱱ ᱥᱮᱛᱟᱜ ᱠᱷᱚᱱ ᱛᱤᱦᱤᱧ ᱢᱟ ᱮᱠᱟᱞ ᱛᱤᱠᱤᱱ ᱫᱷᱟᱹᱨᱤᱡ ᱥᱮ ᱟᱹᱭᱩᱵ ᱵᱮᱲᱟ ᱫᱷᱵᱤᱡ ᱮ ᱫᱟᱜᱽ ᱠᱮᱫᱟ᱾ ᱟᱫᱚ ᱟᱹᱰᱤᱜᱮ ᱱᱚᱜᱼᱚᱭ ᱯᱮᱨᱮᱡ ᱵᱟᱲᱟᱣ ᱠᱟᱱᱟ ᱟᱨ ᱟᱹᱰᱤᱜᱟᱱ ᱦᱚᱲ ᱫᱚ ᱠᱚ ᱦᱩᱲᱩ ᱨᱚᱦᱚᱭ ᱠᱚᱠᱚ ᱮᱦᱚᱵ ᱵᱟᱲᱟᱣ ᱠᱟᱱᱟ ᱦᱟᱸᱜ, ᱟᱪᱪᱷᱟ ᱟᱯᱮ ᱥᱮᱱ ᱫᱚ ᱫᱟᱜᱽ ᱡᱟᱹᱲᱤ ᱠᱚᱫᱚ ᱦᱮᱸ ᱢᱮᱱ ᱪᱮᱜ ᱮᱢ ᱢᱮᱱᱮᱜ ᱠᱟᱱ?
ᱛᱟᱞᱮ ᱟᱯᱮ ᱫᱚ ᱨᱚᱦᱚᱭ ᱫᱟᱯᱮ ᱥᱮ ᱵᱟᱝ?
ᱟᱞᱮ ᱦᱚᱸ ᱱᱚᱜᱼᱚᱭ ᱞᱮ ᱨᱚᱦᱚᱭᱮᱜ ᱠᱟᱱ ᱜᱮᱭᱟ ᱟᱭᱢᱟ ᱫᱤᱱ ᱠᱷᱚᱭ ᱜᱮ ᱟᱫᱚ ᱜᱷᱟᱴᱟ ᱜᱷᱩᱴᱩ ᱨᱮ ᱥᱟᱨᱮᱡ ᱵᱟᱲᱟᱣ ᱠᱟᱱ ᱛᱟᱦᱮᱸᱱᱟ ᱟᱫᱚ ᱫᱟ ᱚᱱᱟ ᱠᱚᱜᱮ ᱦᱟᱸᱜ ᱱᱚᱜᱼᱚᱭ ᱱᱤᱛᱚᱜ ᱫᱚ ᱨᱚᱦᱚᱭ ᱵᱟᱲᱟᱭ ᱦᱩᱭᱩᱜ ᱠᱟᱱᱟ ᱥᱤ ᱵᱟᱲᱟ ᱠᱟᱛᱮᱜ᱾ ᱟᱪᱪᱷᱟ ᱟᱯᱮ ᱥᱮᱜ ᱫᱚ ᱫᱟᱜᱽ ᱡᱟᱹᱲᱤ ᱫᱚ ᱪᱮᱫ ᱞᱮᱠᱟ ᱫᱟᱜᱽ ᱡᱟᱹᱲᱤᱭᱫᱟᱭ ᱥᱮ ᱵᱟᱭ ᱫᱟᱜᱽ ᱡᱟᱹᱲᱤᱭᱫᱟ ᱟᱨ ᱥᱮ ᱢᱮᱛᱟᱜ ᱢᱮ ᱨᱚᱦᱚᱭ ᱫᱚᱯᱮ ᱮᱦᱚᱵ ᱵᱟᱲᱟᱣ ᱠᱟᱱᱟ ᱥᱮ ᱵᱟᱝ?
ᱮᱸ ᱫᱟᱜᱽ ᱡᱟᱹᱲᱤ ᱱᱚᱛᱮ ᱨᱮᱫᱚ ᱚᱸ ᱫᱟᱜᱽ ᱫᱚ ᱫᱟᱜᱽ ᱡᱟᱹᱲᱤᱭᱮᱫ ᱜᱮᱭᱟᱭ ᱟᱸ ᱴᱷᱤᱠ ᱴᱷᱟᱠ ᱜᱮ ᱱᱚᱛᱮ ᱦᱚᱸ᱾ ᱵᱮᱥ ᱵᱷᱟᱜᱤ ᱜᱮ ᱫᱟᱜᱽ ᱮᱜ ᱜᱮᱭᱟᱭ ᱟᱫᱚ ᱠᱤᱪᱷᱩ ᱠᱤᱪᱷᱩ ᱡᱟᱭᱜᱟ ᱠᱚᱨᱮ ᱫᱚ ᱚᱱᱠᱟ ᱫᱟᱜᱽ ᱟᱣᱨᱤ ᱞᱟᱜᱟᱜᱼᱟ᱾ ᱠᱤᱪᱷᱩ ᱠᱚᱨᱮ ᱫᱚ ᱫᱟᱜᱽ ᱞᱟᱜᱟᱣ ᱜᱚᱜ ᱠᱟᱱᱟ ᱡᱟᱦᱟᱸ ᱠᱚᱨᱮᱫ ᱫᱟᱜᱽ ᱞᱟᱜᱟᱣ ᱜᱚᱜ ᱠᱟᱱᱟ ᱪᱟᱨᱟ ᱠᱚᱦᱚᱸ ᱦᱟᱨᱟ ᱠᱟᱱᱟ ᱡᱟᱦᱟᱸ ᱠᱚᱨᱮᱱᱟᱜ ᱚᱱᱟ ᱠᱚᱫᱚ ᱟᱨ ᱨᱚᱦᱚᱭ ᱠᱚ ᱦᱩᱭᱩᱜ ᱠᱟᱱᱟ᱾ ᱟᱨ ᱟᱨ ᱠᱤᱪᱷᱩ ᱫᱚ ᱵᱟᱝ ᱦᱩᱭ ᱠᱟᱱᱟ ᱛᱚ ᱵᱟᱝ ᱪᱟᱨᱟ ᱠᱚᱦᱚᱸ ᱵᱟᱝ ᱦᱟᱨᱟ ᱠᱟᱱᱟ ᱛᱟᱦᱞᱮ ᱚᱱᱟ ᱠᱚ ᱫᱚ, ᱵᱟᱝ ᱨᱚᱦᱚᱭ ᱦᱩᱭᱩᱜ ᱠᱟᱱᱟ ᱚᱱᱟ ᱠᱚᱫᱚ᱾
ᱟᱪᱪᱷᱟ᱾
ᱟᱹᱣᱨᱤ ᱮᱦᱚᱯᱚᱜ-ᱟ ᱨᱚᱦᱚᱭ ᱠᱚᱫᱚ᱾
ᱟᱪᱪᱷᱟ, ᱟᱞᱮ ᱥᱮᱜ ᱱᱚᱸᱜᱼᱚᱭ ᱟᱹᱰᱤ ᱜᱟᱱ ᱜᱮ ᱦᱚᱲ ᱫᱚᱠᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱭᱱᱟ᱾ ᱟᱨ ᱥᱮ ᱢᱮᱛᱟᱜ ᱢᱮ ᱮᱦᱚᱵ ᱵᱟᱲᱟᱭᱱᱟᱠᱚ ᱟᱫᱚᱢ ᱦᱚᱲ ᱫᱚᱠᱚ ᱪᱟᱵᱟᱭᱮᱫᱟ ᱟᱨ ᱟᱫᱚᱢ ᱦᱚᱲ ᱫᱚ ᱮᱠᱟᱞ ᱞᱟᱜᱟᱣ ᱦᱚᱸᱣᱟ ᱱᱤᱛᱦᱚᱸ ᱢᱮᱱᱟᱜ ᱠᱩ ᱜᱮᱭᱟ᱾ ᱟᱫᱚ ᱡᱟᱹᱥᱛᱤ ᱠᱟᱭᱛᱮ ᱦᱟᱸᱜ ᱟᱞᱮ ᱚᱱᱟ ᱟᱰᱮ ᱯᱟᱥᱮ ᱨᱮ ᱦᱟᱸᱜ ᱡᱷᱚᱛᱚ ᱦᱚᱲ ᱞᱮᱠᱟ ᱠᱚ ᱪᱟᱵᱟ ᱞᱮᱠᱟ ᱠᱮᱫᱟ ᱟᱫᱚ ᱟᱹᱰᱤ ᱢᱤᱜ ᱵᱟᱨ ᱦᱚᱲ ᱜᱮ ᱚᱱᱟ ᱜᱷᱟᱴ ᱠᱷᱩᱴᱩ ᱛᱮ ᱦᱟᱸᱜ ᱵᱟᱠᱚ ᱨᱚᱦᱚᱭ ᱵᱟᱲᱟᱣ ᱠᱟᱫᱟ ᱟᱫᱚ ᱩᱱᱠᱩ ᱫᱚ ᱚᱝᱠᱟ ᱫᱟᱜᱽ ᱵᱟᱝ ᱛᱟᱦᱮᱸ ᱠᱟᱱ ᱚᱝᱠᱟ ᱠᱷᱟᱹᱛᱤᱨ ᱛᱮ ᱟᱫᱚ ᱱᱚᱜᱼᱚᱭ ᱱᱤᱛᱚᱜ ᱫᱟᱜᱽ ᱠᱮᱫᱟ ᱛᱮᱦᱤᱧ ᱜᱮ ᱟᱹᱰᱤ ᱠᱟᱡᱟᱠ ᱜᱮ ᱫᱟᱜᱽ ᱵᱟᱲᱟ ᱠᱮᱫᱟ᱾ ᱟᱫᱚ ᱟᱫᱚᱢᱫᱚ ᱦᱟᱸᱜ ᱦᱚᱞᱟ ᱠᱚ ᱪᱟᱵᱟ ᱵᱟᱲᱟ ᱠᱮᱜᱼᱟ ᱛᱮᱦᱤᱧ ᱦᱚᱸ ᱟᱫᱚᱢ ᱠᱚᱫᱚ ᱠᱚ ᱪᱟᱵᱟᱭᱫᱟ ᱟᱫᱚᱢ ᱠᱚ ᱫᱚ ᱜᱟᱯᱟ ᱢᱮᱭᱟᱝ ᱠᱚ ᱪᱟᱵᱟᱭᱟ ᱵᱚᱞᱮ ᱚᱱᱟ ᱠᱚ ᱢᱮᱱᱟ ᱫᱟᱜᱽ ᱨᱮᱭᱟᱜ ᱛᱷᱚᱲᱟ ᱜᱟᱱ ᱠᱚᱢ ᱧᱚᱜ ᱛᱟᱦᱮᱸ ᱠᱟᱱᱛᱮ ᱵᱟᱠᱚ ᱪᱟᱵᱟ ᱦᱟᱛᱟᱲ ᱠᱟᱜ ᱛᱟᱦᱮᱸᱱᱟ᱾
ᱦᱮᱸ ᱟᱨ ᱵᱟᱭ ᱫᱟᱜᱽ ᱞᱮᱠᱷᱟᱱ ᱦᱚᱸ ᱟᱨᱚ ᱪᱤᱠᱟᱹᱛᱮ ᱦᱳᱭᱳᱜᱼᱟ᱾
ᱟᱫᱚ ᱟᱯᱮ ᱥᱮᱫ ᱫᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱠᱟᱱᱟ ᱥᱮ ᱟᱹᱣᱨᱤ ᱠᱚ ᱮᱦᱚᱵᱼᱟ?
ᱦᱮᱸ ᱮᱦᱚᱵ ᱠᱟᱜ ᱜᱮᱭᱟ ᱠᱚ᱾ ᱠᱤᱪᱷᱩ ᱠᱤᱪᱷᱩ ᱧᱮᱞᱚᱜ ᱠᱟᱱ ᱜᱮᱭᱟ ᱚᱸ ᱮᱦᱚᱵ ᱜᱚᱫ ᱠᱟᱫᱟ ᱠᱚ ᱞᱟᱦᱟ ᱠᱷᱚᱱᱟᱜ ᱜᱮ ᱠᱟᱨᱚᱱ ᱩᱱᱠᱩ ᱫᱚ ᱞᱟᱦᱟ ᱮᱸ ᱟᱹᱰᱤ ᱞᱟᱦᱟ ᱠᱷᱚᱱᱟᱜ ᱜᱮ ᱪᱟᱨᱟ ᱠᱚ ᱦᱟᱨᱟᱜᱚᱜ ᱠᱟᱱ ᱛᱟᱠᱚᱣᱟ᱾ ᱟᱫᱚ ᱫᱟᱜᱽ ᱵᱟᱝ ᱠᱷᱟᱹᱛᱤᱨ ᱛᱮ ᱨᱚᱦᱚᱭ ᱠᱚ ᱵᱟᱝ ᱠᱚ ᱮᱦᱚᱵ ᱫᱟᱲᱮᱭ ᱠᱟᱫᱟ᱾ ᱱᱤᱛᱚᱜ ᱫᱚ ᱦᱚᱸᱜᱼᱚᱭ ᱠᱤᱪᱷᱩ ᱠᱤᱪᱷᱩ ᱡᱟᱭᱜᱟ ᱨᱮᱫᱚ ᱫᱟᱜᱽ ᱧᱟᱢ ᱜᱚᱜ ᱠᱟᱫᱟᱭ ᱠᱷᱮᱛ ᱠᱚᱨᱮ ᱵᱟᱹᱫᱽ ᱠᱚᱨᱮ ᱟᱫᱚ ᱚᱱᱟ ᱠᱚᱨᱮ ᱫᱚ ᱨᱚᱦᱚᱭ ᱮᱦᱚᱵ ᱜᱚᱜ ᱠᱟᱫᱟ ᱠᱚ᱾
ᱟᱨ ᱡᱟᱦᱟᱸᱭᱟᱜ ᱠᱷᱮᱛ ᱠᱚ ᱠᱚᱢ ᱧᱚᱜ ᱜᱮᱭᱟ ᱩᱱᱠᱩ ᱫᱚ ᱦᱚᱸᱜᱼᱚᱭ ᱪᱟᱵᱟ ᱟᱹᱜᱩᱭ ᱫᱟᱠᱚ᱾ ᱟᱞᱮ ᱥᱮᱫ ᱫᱚ ᱟᱹᱣᱨᱤ ᱠᱚ ᱪᱟᱵᱟ ᱦᱚᱫᱟ ᱟᱫᱚ ᱱᱚᱜᱼᱚᱭ ᱪᱟᱞᱟᱜ ᱠᱟᱱ ᱜᱮᱭᱟ ᱨᱚᱦᱚᱭ ᱤᱫᱤᱭᱮᱫ ᱜᱮᱭᱟ ᱠᱚ᱾ ᱚᱱᱠᱟ ᱦᱚᱲ ᱠᱚᱠᱚ ᱞᱟᱜᱟᱣ ᱟᱠᱟᱫ ᱠᱚᱣᱟ ᱠᱟᱹᱢᱤᱱ ᱠᱚ ᱡᱟᱛᱮ ᱞᱚᱜᱚᱱ ᱪᱟᱵᱟ ᱦᱚᱫᱚᱜ ᱢᱟ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱼᱟ ᱟᱯᱮᱥᱮᱫ ᱵᱟᱨᱮᱛᱮ᱾ ᱟᱨ ᱟᱹᱞᱤᱧ ᱦᱚᱸ ᱡᱚᱠᱷᱚᱱ ᱦᱟᱸᱜ ᱱᱚᱰᱮ ᱢᱤᱫ ᱵᱟᱨ ᱠᱟᱛᱷᱟ ᱞᱤᱧ ᱞᱟᱹᱭᱟ᱾ ᱡᱮ ᱱᱚᱜᱼᱚᱭ ᱟᱞᱮ ᱥᱮᱫ ᱦᱚᱸ ᱦᱩᱲᱩ ᱨᱚᱦᱚᱭ ᱠᱚᱫᱚ ᱠᱚ ᱪᱟᱵᱟ ᱵᱟᱲᱟ ᱠᱮᱜᱼᱟ᱾ ᱟᱨ ᱱᱮᱛᱟᱨ ᱠᱟᱛᱮᱜ ᱟᱹᱰᱤ ᱡᱟᱹᱥᱛᱤ ᱱᱚᱜᱼᱚᱭ ᱟᱞᱮ ᱥᱮᱫ ᱢᱟᱧ ᱧᱮᱞ ᱮᱫᱟ᱾ ᱮᱠᱟᱞ ᱡᱟᱹᱥᱛᱤ ᱚᱱᱟ ᱜᱟᱹᱭ ᱰᱟᱝᱨᱟ ᱠᱟᱰᱟ ᱱᱟᱦᱮᱞ ᱛᱮ ᱵᱟᱫ ᱠᱟᱛᱮ ᱱᱚᱜᱼᱚᱭ ᱴᱮᱠᱴᱟᱨ ᱜᱟᱹᱰᱤ ᱠᱚᱛᱮᱜᱮ ᱦᱟᱸᱜ ᱡᱟᱹᱥᱛᱤ ᱫᱚᱠᱚ ᱥᱤᱭᱮᱜ ᱠᱟᱱᱟ᱾ ᱟᱪᱪᱷᱟ ᱟᱯᱮᱥᱮᱫ ᱚᱱᱛᱮ ᱫᱚ ᱡᱟᱹᱥᱛᱤ ᱫᱚ ᱪᱮᱫ ᱛᱮᱠᱚ ᱥᱤᱭᱮᱜ ᱠᱟᱱᱟ? ᱴᱨᱟᱠᱴᱟᱨ ᱜᱟᱹᱰᱤ ᱛᱤᱜᱤ ᱥᱮ ᱚᱱᱟ ᱜᱟᱹᱭ ᱰᱟᱝᱨᱟ ᱠᱟᱰᱟ ᱱᱟᱦᱮᱞ ᱛᱤᱜᱤ?
ᱦᱮᱸ ᱱᱚᱛᱮ ᱫᱚ ᱞᱟᱹᱭ ᱜᱟᱱᱚᱜᱼᱟ ᱟᱫᱚ ᱟᱹᱛᱳ ᱫᱤᱥᱚᱢ ᱛᱚ ᱟᱫᱚ ᱟᱹᱛᱳ ᱫᱤᱥᱚᱢ ᱨᱮᱫᱚ ᱴᱟᱠ ᱴᱟᱨ ᱦᱚᱸ ᱠᱚ ᱟᱹᱜᱩᱭᱮᱫ ᱜᱮᱭᱟ ᱠᱚ ᱟᱨ ᱚᱱᱟ ᱱᱟᱦᱮᱞ ᱛᱮᱦᱚᱸ ᱠᱚ ᱥᱤᱭᱮᱫ ᱜᱮᱭᱟ ᱠᱚ ᱰᱟᱝᱨᱤ ᱟᱛᱮᱜ ᱦᱚᱸ᱾ ᱡᱟᱦᱟᱸᱭ ᱠᱚᱫᱚ ᱵᱟᱝ ᱠᱚ ᱮᱢ ᱫᱟᱲᱮᱭᱟᱜ ᱠᱟᱱᱟ ᱯᱚᱭᱥᱟ ᱠᱚ ᱛᱟᱦᱞᱮ ᱩᱱᱠᱩ ᱫᱚ ᱪᱮᱫ ᱠᱚ ᱪᱤᱠᱟᱹᱭᱟ ᱩᱱᱠᱩ ᱫᱚ ᱰᱟᱹᱝᱨᱤ ᱛᱮᱜᱮ ᱟᱨ ᱰᱟᱹᱝᱨᱤ ᱦᱚᱸᱛᱚ ᱫᱚᱨᱠᱟᱨᱚᱜ ᱜᱮ ᱛᱟᱵᱚᱱᱟ ᱟᱵᱚᱣᱟᱜ ᱤᱭᱟᱹ ᱠᱚᱨᱮ ᱫᱚ ᱵᱟᱦᱟ ᱥᱚᱨᱦᱟᱭ ᱠᱚᱨᱮ ᱡᱮᱢᱚᱱ ᱜᱮᱡ ᱜᱩᱨᱤᱡ ᱠᱚᱨᱮ ᱛᱚᱠᱷᱚᱱ ᱫᱚ ᱟᱵᱚ ᱫᱚ ᱜᱩᱨᱤᱡ ᱫᱚ ᱚᱠᱟ ᱨᱮᱵᱚᱱ ᱧᱟᱢᱟ ᱰᱟᱹᱝᱨᱤ ᱵᱟᱝ ᱠᱚ ᱛᱟᱦᱮᱱ ᱠᱷᱟᱱ᱾
ᱛᱚ ᱰᱟᱝᱨᱤ ᱠᱚ ᱦᱚᱸ ᱠᱚ ᱞᱟᱜᱟᱜ ᱜᱮᱭᱟ ᱛᱚ ᱜᱩᱨᱤᱡ ᱛᱚ ᱟᱵᱚ ᱵᱷᱟᱜᱮ ᱡᱤᱱᱤᱥ ᱠᱟᱱᱟ ᱥᱮ ᱚᱱᱟ ᱫᱚ ᱟᱵᱚ ᱵᱟᱦᱟ ᱥᱚᱨᱦᱟᱭ ᱨᱮ ᱜᱮᱡ ᱜᱩᱨᱤᱡ ᱪᱟᱵᱚᱱ ᱚᱱᱟ ᱛᱮᱜᱮ ᱛᱚ ᱫᱩᱣᱟᱹᱨ ᱫᱩᱣᱟᱹᱨ ᱢᱩᱰᱩᱞᱤᱭᱟᱹ ᱵᱚᱱ ᱡᱩᱫᱤ ᱵᱮᱨᱮᱜ ᱠᱟᱛᱮᱜ᱾ ᱚᱱᱟ ᱦᱚᱛᱚ ᱜᱩᱨᱤᱡ ᱜᱮᱛᱚ ᱞᱟᱜᱟᱣ ᱵᱚᱱᱟ ᱥᱮᱛᱟᱜ ᱨᱮ᱾ ᱟᱫᱚ ᱚᱱᱟ ᱛᱮᱜᱮ ᱰᱟᱝᱨᱤ ᱠᱚᱫᱚ ᱢᱮᱱᱟᱜ ᱦᱟᱛᱟᱲ ᱠᱟᱜ ᱠᱚᱜᱮᱭᱟ ᱟᱫᱚ ᱰᱟᱹᱝᱨᱤ ᱠᱚᱛᱮ ᱦᱚᱸ ᱥᱤ ᱢᱟᱱᱮ ᱥᱤ ᱜᱮᱭᱟ᱾ ᱠᱚ ᱱᱟᱦᱮᱞ ᱦᱚᱸ ᱟᱹᱜᱩᱭ ᱜᱮᱭᱟ ᱠᱚ ᱞᱟᱹᱴᱩ ᱞᱟᱹᱴᱩ ᱠᱷᱮᱛ ᱠᱚᱨᱮ ᱫᱚ᱾
ᱩᱸ᱾ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱮᱜᱼᱟ ᱟᱨ ᱟᱞᱮ ᱥᱮᱫ ᱦᱚᱸ ᱱᱚᱜᱚᱭ ᱚᱝᱠᱟ ᱠᱟᱱ ᱜᱮᱭᱟ᱾ ᱡᱮ ᱱᱮᱛᱟᱨ ᱠᱟᱛᱮᱜ ᱜᱟᱹᱭ ᱰᱟᱝᱨᱟ ᱠᱟᱰᱟ ᱠᱚᱫᱚ ᱦᱟᱜ ᱵᱟᱹᱭ ᱵᱟᱹᱭ ᱛᱮᱠᱚ ᱠᱚᱢ ᱟᱠᱟᱜ ᱠᱚᱣᱟ ᱟᱫᱚ ᱮᱱ ᱚᱠᱟ ᱵᱮᱱ ᱞᱟᱹᱭ ᱠᱮᱫᱟ ᱯᱟᱡᱟ ᱯᱩᱡᱟᱹ ᱠᱚᱨᱮ ᱡᱚᱠᱷᱚᱱ ᱚᱱᱟ ᱜᱮᱡ ᱜᱩᱨᱤᱡ ᱠᱚ ᱞᱟᱜᱟᱜᱼᱟ ᱛᱚ ᱚᱱᱟ ᱵᱟᱠᱷᱟᱱ ᱛᱮ ᱦᱟᱸ ᱵᱟᱠᱚ ᱪᱟᱵᱟ ᱩᱛᱟᱹᱨ ᱠᱟᱜ ᱠᱚᱣᱟ ᱪᱟᱵᱟ ᱫᱚ᱾ ᱟᱨ ᱢᱮᱛᱟᱜ ᱢᱮ ᱱᱮᱛᱟᱨ ᱠᱟᱛᱮᱫ ᱫᱚ ᱱᱚᱜᱼᱚᱭ ᱵᱚᱞᱮ ᱜᱟᱹᱭ ᱰᱟᱝᱨᱟ ᱛᱮᱚᱸ ᱥᱤᱭᱮᱹᱜ ᱠᱟᱱ ᱜᱮᱭᱟ ᱚᱠᱟ ᱫᱚ ᱦᱟᱸᱜ ᱜᱷᱟᱴᱟ ᱜᱷᱩᱴᱩ ᱠᱷᱮᱛ ᱚᱠᱟ ᱫᱚ ᱢᱮᱱᱟᱜᱼᱟ ᱚᱠᱟ ᱨᱮᱫᱚ ᱵᱚᱞᱮ ᱚᱱᱠᱟ ᱴᱮᱠᱴᱟᱨ ᱜᱟᱰᱤ ᱠᱚ ᱦᱟᱜ ᱵᱟᱝ ᱪᱟᱞᱟᱜᱼᱟ ᱟᱫᱚ ᱚᱸᱰᱮ ᱫᱚ ᱦᱟᱸᱜ ᱜᱟᱹᱭ ᱰᱟᱝᱨᱟ ᱠᱟᱰᱟ ᱱᱟᱦᱮᱞ ᱛᱮᱜᱮ ᱠᱩ ᱥᱤᱭᱟᱜ ᱠᱟᱱᱟ ᱱᱟᱦᱮᱞ ᱟᱲᱟ ᱛᱮᱜᱮ ᱦᱟᱸᱜ᱾ ᱟᱨ ᱤᱱᱟᱹ ᱵᱟᱫ ᱠᱟᱛᱮᱫ ᱢᱮᱛᱟᱜ ᱢᱮ ᱱᱮᱛᱟᱨ ᱫᱚ ᱱᱟᱜ ᱟᱹᱰᱤ ᱠᱚᱢ ᱠᱟᱜ ᱠᱚᱣᱟ ᱠᱚ᱾ ᱛᱚ ᱚᱱᱟ ᱨᱮᱦᱚᱸ ᱠᱚ ᱠᱚᱢ ᱟᱠᱟᱜ ᱠᱚᱣᱟ᱾ ᱱᱮᱛᱟᱨ ᱚᱠᱟ ᱜᱚᱯᱤ ᱜᱩᱯᱤ ᱡᱟᱜ ᱟᱜ ᱠᱚᱦᱚᱸ ᱵᱟᱹᱱᱩᱜᱼᱟ ᱟᱹᱰᱤ ᱜᱟᱱ ᱡᱟᱜᱟ ᱫᱚᱠᱚ ᱠᱷᱮᱛ ᱪᱟᱵᱟᱭ ᱫᱟ ᱟᱯᱟᱱ ᱥᱯᱤᱱ ᱠᱚ ᱫᱚᱠᱷᱚᱞ ᱡᱚᱱᱟᱜ ᱠᱟᱱᱟ ᱡᱟᱜᱟ ᱠᱚᱦᱚᱸ᱾ ᱚᱱᱟ ᱛᱤᱱᱟᱹᱜ ᱢᱮᱱᱟᱜ ᱟᱠᱟᱫᱟ ᱡᱮ ᱚᱱᱟ ᱜᱩᱯᱤ ᱡᱟᱜᱟ ᱠᱚᱦᱚᱸ ᱚᱱᱟ ᱠᱚ ᱟᱨ ᱤᱱᱟᱹ ᱵᱟᱫ ᱠᱟᱛᱮ ᱢᱮᱛᱟᱜ ᱱᱚᱜ ᱚᱭ ᱱᱤᱛᱚᱜ ᱫᱚ ᱱᱚᱝᱠᱟ ᱜᱩᱯᱤ ᱦᱚᱲ ᱦᱚᱸ ᱟᱥᱠᱤᱛᱚᱜ ᱠᱟᱱᱟ ᱟᱯᱟᱱ ᱟᱹᱯᱤᱱ ᱦᱳᱥᱴᱮᱞ ᱠᱚᱨᱮ ᱜᱤᱫᱽᱨᱟᱹ ᱠᱚᱠᱚ ᱯᱟᱲᱦᱟᱣ ᱚᱪᱚ ᱠᱚᱣᱟ ᱥᱮ ᱚᱱᱠᱟ᱾ ᱵᱟᱠᱚ ᱜᱩᱯᱤ ᱠᱟᱱᱟ ᱚᱱᱟ ᱤᱭᱟᱹ ᱛᱮᱠᱚ ᱠᱚᱢ ᱪᱟᱵᱟᱜ ᱠᱟᱱᱟ ᱰᱟᱝᱨᱟ ᱠᱚᱸ᱾ ᱟᱪᱪᱷᱟ ᱟᱞᱮᱥᱮᱫ ᱤᱧ ᱧᱮᱞ ᱟᱠᱟᱜᱼᱟ ᱦᱩᱲᱩ ᱥᱟᱶ ᱥᱟᱶᱛᱮ ᱟᱹᱰᱤ ᱜᱟᱱ ᱜᱮ ᱪᱟᱥ ᱵᱟᱥ ᱦᱩᱭᱩᱜᱼᱟ᱾ ᱟᱞᱮᱥᱮᱫ ᱫᱚ ᱚᱱᱟ ᱨᱟᱢᱵᱽᱲᱟ ᱠᱚᱪ ᱟᱹᱰᱤ ᱜᱟᱱ ᱠᱚ ᱮᱨ ᱵᱟᱲᱟᱭᱟ ᱡᱚᱠᱷᱚᱱ ᱱᱟᱜ ᱚᱱᱟ ᱫᱚ ᱦᱩᱲᱩ ᱠᱚ ᱛᱩᱫᱟ ᱥᱮ ᱦᱩᱲᱩᱧ ᱢᱮᱱᱮᱫ ᱠᱟᱱ ᱦᱳᱲᱳ ᱠᱚ ᱜᱮᱫ ᱨᱟᱠᱟᱵᱟ ᱟ ᱛᱚᱠᱷᱚᱱ ᱜᱮ ᱚᱱᱟ ᱨᱟᱢᱲᱟ ᱫᱚᱠᱚ ᱛᱩᱫ ᱟᱪᱪᱷᱟ ᱟᱯᱮ ᱥᱮᱫ ᱫᱚ ᱨᱟᱢᱵᱲᱟ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱟ?
ᱟᱞᱮ ᱥᱮᱱ ᱫᱚ ᱟᱞᱮ ᱥᱮᱱ ᱫᱚ ᱵᱟᱝᱠᱚ ᱮᱨ ᱵᱟᱲᱟᱭ ᱜᱮᱭᱟ ᱚᱱᱟ ᱨᱟᱢᱲᱟ ᱠᱚᱫᱚ᱾ ᱚᱱᱛᱮ ᱫᱚ ᱵᱟᱝ ᱧᱮᱞ ᱠᱟᱱᱟ ᱚᱱᱛᱮ ᱟᱞᱮ ᱟᱹᱛᱩ ᱥᱮᱱ ᱫᱚ ᱟᱫᱚ ᱚᱠᱟ ᱥᱮᱱ ᱟᱨ ᱥᱟᱭᱤᱰ ᱥᱮᱱ ᱫᱚ ᱦᱮᱸ ᱪᱟᱥ ᱜᱮᱭᱟ ᱠᱚ ᱟᱫᱚ ᱟᱞᱮ ᱥᱮᱱ ᱫᱚ ᱚᱱᱟ ᱠᱚᱫᱚ ᱵᱟᱝᱠᱚ ᱪᱟᱥ ᱜᱮᱭᱟ᱾ ᱟᱞᱮ ᱥᱮᱫ ᱫᱚ ᱦᱩᱲᱩ ᱠᱚ ᱥᱟᱛ ᱠᱟᱛᱮ ᱮᱴᱟᱜ ᱠᱤᱪᱷᱩ ᱠᱚᱠᱚ ᱪᱟᱥ ᱜᱮᱭᱟ ᱠᱚ ᱧᱮᱞ ᱠᱟᱱᱟ᱾ ᱟᱨ ᱟᱞᱮ ᱫᱚ ᱥᱮᱨᱚᱠᱚᱢ ᱫᱚ ᱵᱚᱞᱛᱮ ᱫᱚ ᱚᱱᱠᱟ ᱫᱚ ᱵᱟᱝᱞᱮ ᱪᱟᱥ ᱜᱮᱭᱟ᱾ ᱦᱩᱲᱩ ᱠᱚ ᱥᱟᱶ ᱛᱮᱫᱚ᱾ ᱦᱩᱲᱩ ᱥᱚᱢᱚᱭ ᱫᱚ ᱦᱩᱲᱩ ᱜᱮ᱾ ᱟᱨ ᱡᱮᱢᱚᱱ ᱟᱞᱩ ᱠᱚ ᱚᱱᱟ ᱠᱚ ᱪᱟᱥ ᱵᱟᱲᱟ ᱦᱩᱭᱩᱜ ᱜᱮᱭᱟ ᱚᱱᱟ ᱟᱞᱩ ᱡᱚᱠᱷᱚᱱ ᱠᱚ ᱪᱟᱥ ᱜᱮᱭᱟ ᱟᱞᱩ ᱠᱚ ᱥᱟᱶᱛᱮ ᱢᱩᱞᱟᱹ ᱟᱲᱟᱜ ᱠᱚ᱾ ᱥᱟᱣᱛᱮ ᱠᱚᱸᱰᱷᱟ ᱠᱚ ᱱᱚᱣᱟ ᱠᱚ ᱪᱟᱥ ᱦᱩᱭᱩᱜ ᱜᱮᱭᱟ ᱟᱨ ᱠᱚᱸᱰᱷᱟ ᱦᱚᱸ ᱟᱞᱮ ᱥᱮᱱ ᱫᱚ ᱢᱟᱱᱮ ᱟᱹᱰᱤ ᱢᱟᱨᱟᱝ ᱞᱟᱴᱩ ᱡᱟᱭᱜᱟ ᱢᱮᱱᱟᱜ ᱠᱟᱫᱟ ᱜᱚᱰᱟ ᱞᱮᱠᱟ ᱛᱟᱦᱞᱮ ᱚᱱᱟ ᱜᱚᱰᱟ ᱨᱮᱜᱮ ᱠᱚᱸᱰᱷᱟ ᱪᱟᱥ ᱦᱩᱭᱩᱜ ᱜᱮᱭᱟ᱾ ᱟᱨ ᱚᱸᱰᱮ ᱢᱟ ᱟᱹᱰᱤ ᱥᱟᱸᱜᱮ ᱠᱚᱸᱰᱷᱟ ᱦᱩᱭᱩᱜ ᱜᱮᱭᱟ ᱟᱫᱚ ᱚᱱᱟ ᱫᱚ ᱟᱠᱷᱨᱤᱧ ᱜᱮᱭᱟ ᱠᱚ᱾ ᱚᱸᱰᱮ ᱠᱷᱚᱱᱟᱜ ᱫᱚ᱾ ᱥᱟᱸᱜᱤᱧ ᱥᱮᱫ ᱠᱚ ᱤᱫᱤ ᱜᱮᱭᱟ᱾
ᱚᱻ
ᱟᱨ ᱞᱟᱦᱟ ᱛᱮ ᱟᱞᱮ ᱥᱮᱱ ᱥᱩᱨᱡᱚᱢᱩᱠᱷᱤ ᱚᱱᱟ ᱵᱮᱥ ᱵᱷᱟᱜᱮ ᱠᱚ ᱪᱟᱥ ᱵᱟᱲᱟᱭᱮᱫ ᱛᱟᱦᱮᱱᱟ᱾ ᱟᱻ ᱚᱱᱠᱟ ᱫᱚ ᱫᱟᱨᱮ ᱠᱚ ᱱᱚᱥᱴᱚᱜ ᱠᱟᱱ ᱛᱟᱦᱮᱱᱟ᱾ ᱱᱚᱝᱠᱟ ᱫᱟᱨᱮ ᱠᱚ ᱢᱟᱱᱮ ᱟᱻ ᱡᱟᱦᱟ ᱠᱚ ᱠᱷᱮᱛ ᱠᱚᱨᱮ ᱠᱚ ᱨᱚᱦᱚᱭ ᱮᱫ ᱛᱟᱦᱮᱸᱫ ᱚᱱᱟ ᱠᱚ ᱥᱩᱨ ᱨᱮ ᱞᱟᱹᱴᱩ ᱫᱟᱨᱮ ᱠᱚ ᱛᱟᱦᱮᱸ ᱠᱟᱱᱟ ᱡᱚᱠᱷᱚᱱ ᱜᱮ ᱦᱚᱭ ᱫᱟᱜ ᱮᱫ ᱛᱟᱦᱮᱸᱱᱟ ᱦᱮ ᱚᱱᱠᱟ ᱦᱚᱭ ᱛᱟᱦᱮᱱᱟᱭ ᱟᱫᱚ ᱚᱱᱠᱟ ᱨᱚᱦᱚᱲ ᱰᱟᱹᱨ ᱠᱚᱫᱚ ᱧᱩᱨᱦᱟᱹᱜ ᱠᱟᱱ ᱛᱟᱦᱮᱸᱫ ᱛᱚ ᱟᱫᱚ ᱱᱚᱥᱴᱚᱜ ᱠᱟᱱ ᱛᱟᱦᱮᱱᱟ ᱟᱫᱚ ᱚᱱᱟᱛᱮ ᱩᱱᱟᱹᱜ ᱪᱟᱥ ᱠᱚ ᱠᱚᱢ ᱧᱚᱜ ᱠᱟᱫᱟ ᱠᱚ᱾
ᱟᱪᱪᱷᱟ ᱚᱱᱠᱟ ᱠᱟᱱ ᱜᱮᱭᱟ ᱱᱚᱜᱚᱭ ᱟᱞᱮᱥᱮᱫ ᱦᱚᱸ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱟᱨ ᱮᱱᱟᱝ ᱱᱚᱠᱟᱧ ᱞᱟᱹᱭ ᱠᱮᱫᱟ ᱱᱚᱜ ᱚᱭ ᱨᱟᱢᱵᱲᱟ ᱠᱚ ᱪᱟᱥᱟ᱾ ᱟᱨ ᱤᱱᱟᱹ ᱵᱟᱫᱽ ᱠᱟᱛᱮᱫ ᱡᱚᱠᱷᱚᱱ ᱦᱟᱸᱜ ᱚᱱᱟ ᱨᱟᱢᱵᱽᱲᱟ ᱫᱚᱠᱚ ᱛᱩᱫᱟ ᱥᱮ ᱢᱮᱛᱟᱜ ᱢᱮ ᱚᱱᱟ ᱫᱚ ᱜᱷᱩᱲᱩ ᱡᱚᱠᱷᱚᱱ ᱠᱚ ᱜᱮᱫ ᱨᱟᱠᱟᱵᱟ ᱛᱚᱠᱷᱚᱱ ᱜᱮ ᱚᱱᱟ ᱫᱚᱠᱚ ᱛᱩᱫ ᱛᱚᱨᱟᱭᱟ᱾ ᱟᱫᱚ ᱤᱱᱟᱹ ᱵᱟᱫ ᱫᱚ ᱦᱟᱸᱜ ᱟᱞᱮᱭᱟᱜ ᱥᱮᱫ ᱫᱚ ᱱᱚᱛᱮ ᱫᱚ ᱠᱷᱮᱛ ᱠᱚᱨᱮ ᱫᱚ ᱟᱹᱰᱤ ᱜᱟᱱ ᱜᱮ ᱪᱟᱥ ᱵᱟᱥ ᱫᱚᱠᱚ ᱞᱟᱜᱟᱣᱟ᱾ ᱢᱮᱛᱟᱜ ᱢᱮ ᱱᱚᱣᱟ ᱵᱷᱩᱴ ᱠᱚ ᱪᱟᱥᱟ ᱢᱟᱹᱥᱨᱤ ᱦᱚ ᱠᱚ ᱪᱟᱥᱟ ᱥᱮ ᱠᱤᱥᱟᱹᱨᱤ ᱦᱚᱸᱠᱩ ᱠᱚ ᱪᱟᱥᱟ᱾ ᱵᱟᱲᱟᱭ ᱜᱮᱭᱟ᱾ ᱟᱨ ᱚᱠᱟᱴᱟᱜ ᱱᱚᱣᱟ ᱵᱷᱩᱴ ᱟᱨ ᱢᱟᱥᱨᱤ ᱫᱚ ᱦᱟᱸᱜ ᱢᱮᱛᱟᱜ ᱢᱮ ᱱᱚᱣᱟ ᱫᱚ ᱥᱤ ᱠᱟᱛᱮᱫ ᱠᱚ ᱪᱟᱥᱟ᱾ ᱟᱨ ᱚᱱᱟ ᱠᱤᱥᱟᱨᱤ ᱫᱚ ᱤᱱᱠᱟ ᱠᱟᱛᱮ ᱠᱚ ᱪᱷᱤᱴᱟᱹᱣ ᱠᱟᱜᱼᱟ ᱟᱫᱚ ᱚᱱᱟ ᱵᱷᱩᱴ ᱟᱨ ᱢᱟᱥ ᱮᱠᱟᱞ ᱫᱟᱜ ᱟᱰᱤ ᱡᱟᱥᱛᱤ ᱜᱮ ᱞᱟᱜᱟᱣᱱᱟ ᱚᱱᱟ ᱛᱮ ᱫᱟᱜ ᱠᱚ ᱯᱚᱴᱟᱣᱟᱜᱼᱟ ᱟᱨ ᱚᱱᱟ ᱱᱟᱯᱟᱭ ᱛᱮᱠᱚ ᱪᱟᱥᱵᱟᱥᱟ᱾ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱞᱮ ᱥᱮᱫ ᱫᱚ ᱱᱚᱜᱼᱚᱭ ᱟᱹᱰᱤ ᱜᱟᱱ ᱜᱮ ᱪᱟᱥᱵᱟᱥ ᱚᱱᱟ ᱥᱟᱶ ᱥᱟᱶᱛᱮ ᱟᱪᱪᱷᱟ ᱟᱯᱮ ᱥᱮ ᱤᱧ ᱠᱩᱞᱤ ᱨᱩᱣᱟᱹᱲ ᱢᱮᱭᱟ ᱪᱮ ᱚᱱᱟ ᱵᱷᱩᱴ ᱢᱟᱥᱨᱤ ᱠᱤᱥᱟᱹᱨᱤ ᱱᱚᱣᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ?
ᱟᱻᱦ ᱦᱮᱸ ᱡᱚᱱᱰᱨᱟ ᱫᱚ ᱪᱟᱥ ᱦᱩᱭᱩᱜ ᱜᱮᱭᱟ ᱟᱨ ᱤᱭᱟᱹ ᱠᱚᱫᱚ ᱟᱨ ᱵᱟᱫ ᱵᱟᱠᱤ ᱫᱚ ᱚᱱᱟᱫᱚ ᱪᱟᱥ ᱵᱟᱝ ᱦᱩᱭᱩᱜ ᱪᱟᱥ ᱫᱚ ᱦᱩᱭᱩᱜ ᱜᱮᱭᱟ ᱟᱫᱚ ᱟᱫᱚ ᱩᱱᱟᱹᱜ ᱫᱚ ᱵᱟᱝ ᱧᱮᱞ ᱵᱟᱲᱟ ᱦᱩᱭᱠᱟᱱᱟ ᱛᱚ ᱟᱫᱚ ᱚᱲᱟᱜ ᱠᱚᱨᱮ ᱫᱚ ᱩᱱᱟᱹᱜ ᱫᱚ ᱵᱟᱝᱤᱧ ᱛᱟᱦᱮᱱ ᱜᱮᱭᱟ ᱵᱟᱡᱟᱨ ᱨᱤᱧ ᱛᱟᱦᱮᱱ ᱜᱮᱭᱟ ᱡᱚᱛᱚ ᱯᱟᱲᱦᱟᱜ ᱠᱟᱹᱱᱟᱹᱧ ᱟᱫᱚ ᱛᱟᱦᱞᱮ ᱱᱚᱰᱮ ᱵᱟᱡᱟᱨ ᱨᱮᱜᱮ ᱢᱮᱱᱟᱜ ᱠᱟᱫᱤᱧᱟ᱾ ᱛᱟᱦᱚᱞᱮ ᱩᱱᱟᱹᱜ ᱫᱚ ᱵᱟᱝ ᱧᱮᱞ ᱦᱩᱭ ᱠᱟᱱᱟ ᱪᱮᱫ ᱠᱚᱠᱚ ᱪᱟᱥ ᱜᱮᱭᱟ ᱟᱫᱚ ᱚᱲᱟᱜ ᱨᱮ ᱡᱟᱦᱟᱸ ᱠᱚ ᱪᱟᱥ ᱜᱮᱭᱟᱞᱮ, ᱟᱫᱚ ᱚᱱᱟ ᱫᱚ ᱵᱟᱲᱟᱭ ᱢᱮᱱᱟᱜ ᱠᱟᱫᱟ᱾
ᱟᱪᱪᱷᱟ᱾
ᱦᱮᱸ ᱚᱲᱟᱜ ᱠᱚᱨᱮᱱᱟᱜ ᱜᱮ ᱡᱟᱦᱟᱸ ᱪᱟᱥ ᱠᱚ ᱦᱩᱭᱩᱜ ᱜᱮᱭᱟ ᱚᱱᱟ ᱠᱚᱜᱮ ᱟᱧᱫᱚᱧ ᱧᱮᱞ ᱵᱟᱲᱟ ᱦᱩᱭ ᱠᱟᱱᱟ ᱚᱲᱟᱜ ᱡᱚᱠᱷᱚᱱ ᱜᱮ ᱪᱟᱞᱟᱣ ᱦᱩᱭᱩᱜ ᱦᱮᱸ ᱦᱩᱭᱩᱜ ᱜᱮᱭᱟ ᱟᱫᱚ ᱵᱟᱵᱟ ᱥᱟᱶᱛᱮ ᱠᱷᱮᱛ ᱠᱚᱦᱚᱸ ᱪᱟᱞᱟᱣ ᱵᱟᱲᱟ ᱫᱚ ᱦᱩᱭᱩᱜ ᱜᱮᱭᱟ᱾ ᱚᱱᱟᱜᱮ ᱧᱮᱞ ᱦᱩᱭᱠᱟᱱᱟ ᱡᱟᱦᱟᱸ ᱠᱚᱫᱚᱥ ᱚᱱᱟ ᱥᱩᱨ ᱠᱟᱨᱮ ᱡᱟᱦᱟᱸ ᱠᱚ ᱠᱷᱮᱛ ᱦᱮᱱᱟᱜ ᱴᱷᱮᱡ ᱠᱚ ᱪᱟᱥ ᱜᱮᱭᱟ ᱛᱚ ᱚᱱᱟᱠᱚ ᱧᱮᱞ ᱵᱟᱲᱟ ᱦᱩᱭ ᱠᱮᱱᱟ᱾
ᱟᱪᱪᱷᱟ ᱟᱹᱰᱤ ᱱᱟᱯᱟᱭ ᱟᱫᱚ ᱱᱚᱜᱚᱭ ᱟᱞᱮᱥᱮᱫ ᱨᱮᱦᱚᱸ ᱟᱹᱰᱤ ᱜᱟᱱᱜᱤ ᱪᱟᱥᱵᱟᱥ ᱦᱩᱭᱩᱜᱼᱟ᱾ ᱢᱮᱛᱟᱜ ᱢᱮ ᱱᱚᱜᱚᱭ ᱦᱩᱲᱩ ᱠᱚᱠᱚ ᱨᱚᱦᱚᱭᱟ ᱤᱱᱟᱹ ᱵᱟᱫ ᱠᱟᱛᱮᱫ ᱱᱚᱣᱟ ᱚᱠᱟᱧ ᱞᱟᱹᱭ ᱠᱮᱫᱟ᱾ ᱚᱱᱟ ᱨᱟᱢᱲᱟ ᱠᱚᱦᱚ ᱤᱱᱟᱹ ᱵᱟᱫ᱾ ᱠᱟᱛᱮᱫ ᱱᱚᱜᱼᱚᱭ ᱵᱷᱩᱴ ᱢᱥᱨᱤ ᱠᱤᱥᱟᱹᱨᱤ ᱱᱚᱣᱟ ᱠᱚᱦᱚᱸ ᱟᱨ ᱟᱞᱮᱥᱮᱫ ᱫᱚ ᱤᱱᱟᱹᱜ ᱵᱟᱫᱽ ᱱᱚᱜᱚᱭ ᱥᱤ ᱠᱟᱛᱮᱫ ᱜᱤ ᱢᱮᱛᱟᱜ ᱢᱮ ᱚᱱᱟ ᱴᱟᱱᱰᱤ ᱨᱮ ᱥᱮ ᱠᱷᱮᱛ ᱨᱮᱜᱮ ᱚᱱᱟ ᱛᱩᱲᱤ ᱟᱨ ᱜᱩᱦᱩᱢ ᱱᱚᱣᱟ ᱠᱚ ᱟᱹᱰᱤ ᱜᱟᱱ ᱠᱚ ᱪᱟᱥ ᱵᱟᱲᱟᱭᱟ ᱚᱱᱟ ᱛᱩᱲᱤ ᱟᱨ ᱜᱩᱦᱩᱢ ᱨᱮᱫᱚᱦᱚᱸ ᱟᱹᱰᱤ ᱜᱟᱱ ᱜᱮ ᱫᱟᱜ ᱠᱚ ᱞᱟᱜᱟᱣ ᱵᱟᱲᱟᱜᱼᱟ᱾ ᱟᱫᱚ ᱚᱱᱟᱛᱮ ᱫᱟᱜ ᱡᱚᱠᱷᱚᱱ ᱰᱷᱤᱨ ᱞᱟᱜᱟᱜᱼᱟ ᱛᱚ ᱚᱱᱟᱛᱮ ᱚᱱᱟ ᱡᱟᱹᱥᱛᱤ ᱟᱞᱮᱥᱮᱫ ᱫᱚ ᱱᱚᱜᱼᱚᱭ ᱫᱟᱜ ᱨᱮᱦᱚ ᱟᱹᱰᱤ ᱥᱩᱵᱤᱫᱷᱟ ᱢᱮᱱᱟᱜ ᱟᱠᱟᱫᱟ ᱦᱟᱱᱟ ᱱᱟᱣᱟ ᱠᱩᱧ ᱠᱚ ᱢᱮᱱᱟᱜᱼᱟ ᱥᱮ ᱜᱟᱰᱟ ᱠᱚ ᱢᱮᱱᱟᱜᱼᱟᱥᱮ ᱜᱟᱹᱰᱭᱟᱹ ᱠᱚ ᱟᱹᱰᱤ ᱜᱟᱱ ᱜᱮ ᱢᱮᱱᱟᱜᱼᱟ᱾ ᱟᱪᱪᱷᱟ ᱟᱯᱮ ᱥᱮᱱ ᱛᱮᱫᱚ ᱛᱩᱲᱤ ᱟᱨ ᱱᱚᱣᱟ ᱜᱩᱦᱩᱢ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭ ᱜᱮᱭᱟ ᱚᱱᱟ ᱵᱟᱨᱮᱛᱮ ᱢᱤᱫᱵᱟᱨ ᱠᱟᱛ ᱛᱷᱟ ᱟᱢ ᱱᱚᱰᱮ ᱞᱟᱹᱭ ᱛᱟᱞᱟᱝ ᱢᱮ᱾
ᱦᱮᱸ ᱜᱩᱦᱩᱢ ᱫᱚ ᱱᱤᱭᱟᱹ ᱵᱟᱨ ᱫᱚ ᱧᱮᱞᱚᱜ ᱠᱟᱱᱟ ᱡᱮ ᱪᱟᱥ ᱠᱟᱫᱟ ᱠᱚ ᱵᱟᱝᱢᱟ᱾ ᱥᱟᱸᱜᱮ ᱜᱮᱠᱚ ᱪᱟᱥ ᱠᱟᱫᱟ ᱱᱤᱭᱟᱹᱵᱟᱨ ᱫᱚ ᱞᱟᱦᱟ ᱵᱟᱨ ᱫᱚ ᱚᱱᱠᱟ ᱵᱟᱝ ᱧᱮᱞ ᱠᱟᱱᱟ ᱱᱤᱭᱟᱹ ᱵᱟᱨ ᱫᱚ ᱛᱚ ᱧᱮᱞ ᱠᱟᱱ ᱜᱮᱭᱟ ᱪᱟᱥ ᱠᱟᱫᱟ ᱠᱚ ᱜᱩᱦᱩᱢ ᱦᱚᱸ ᱟᱨ ᱛᱩᱲᱤ ᱫᱚ ᱯᱨᱟᱭ ᱞᱮᱠᱟ ᱜᱮ ᱧᱮᱞᱚᱜ ᱠᱟᱱᱟ ᱪᱟᱥ ᱤᱫᱤᱭᱮ ᱜᱮᱭᱟ ᱠ ᱛᱩᱲᱤ ᱫᱚ ᱵᱮᱥ ᱵᱷᱟᱜᱤ ᱠᱚ ᱪᱟᱥᱮᱫ ᱜᱮᱭᱟ ᱟᱨ ᱞᱟᱷᱴᱩ ᱞᱟᱷᱴᱩ ᱠᱷᱮᱛ ᱠᱚᱨᱮ ᱠᱚ ᱪᱟᱥ ᱫᱟᱥᱮ ᱟᱨ ᱢᱮᱫᱴᱟᱝ ᱠᱷᱮᱛ ᱨᱮᱛᱚ ᱵᱟᱝ ᱛᱟᱦᱞᱮ ᱢᱤᱫ ᱦᱚᱲᱟᱜ ᱜᱮ ᱟᱱᱮ ᱵᱟᱨᱭᱟ ᱯᱮᱭᱟ ᱠᱷᱮᱛᱨᱮ ᱪᱟᱥ ᱠᱟᱜ ᱠᱟᱱᱟ ᱢᱟᱱᱮ ᱡᱟᱦᱟᱸ ᱠᱚᱨᱮᱜ ᱜᱮ ᱫᱟᱜ ᱨᱮᱱᱟᱜ ᱢᱟᱱᱮ ᱥᱩᱵᱤᱫᱟ ᱢᱮᱱᱟᱜᱼᱟ᱾ ᱡᱮᱢᱚᱱ ᱞᱟᱹᱭᱢᱮ ᱜᱟᱰᱭᱟᱹ ᱛᱟᱢ ᱠᱤᱢᱵᱟ ᱵᱟᱸᱫ ᱜᱟᱰᱟ᱾ ᱱᱚᱣᱟ ᱠᱚ ᱫᱷᱟᱨᱮ ᱫᱷᱟᱨᱮ ᱜᱮᱠᱚ ᱪᱟᱥ ᱠᱟᱜ ᱠᱟᱱᱟ ᱡᱟᱛᱮ ᱫᱟᱜ ᱠᱚ ᱥᱩᱵᱤᱫᱟ ᱦᱩᱭᱩᱜ ᱢᱟ᱾ ᱟᱨ ᱧᱮᱞᱚᱜ ᱠᱟᱱ ᱜᱮᱭᱟ ᱛᱩᱨᱤ ᱵᱮᱥ ᱵᱷᱟᱜᱤ ᱜᱮ ᱦᱩᱭᱩᱜ ᱛᱟᱠᱚ ᱜᱮᱭᱟ᱾
ᱦᱩᱸ ᱟᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱛᱩᱲᱤ ᱪᱟᱥ ᱵᱟᱨᱮᱛᱮ ᱟᱯᱮ ᱥᱮᱱᱟᱜ᱾ ᱟᱫᱚ ᱱᱚᱜᱼᱚᱭ ᱟᱞᱮᱥᱮ ᱦᱚᱸ ᱟᱹᱰᱤ ᱜᱟᱱ ᱜᱮ ᱱᱚᱜᱚᱭ ᱠᱚ ᱪᱟᱥᱟ ᱜᱩᱦᱩᱢ ᱠᱚ ᱪᱟᱥᱟ ᱛᱩᱲᱤ ᱠᱚ ᱪᱟᱥᱟ᱾ ᱱᱚᱣᱟ ᱦᱚᱸ ᱟᱹᱰᱤ ᱜᱟᱱ ᱜᱮ ᱫᱟᱜ ᱞᱟᱜᱟᱜᱼᱟ ᱚᱱᱟ ᱠᱚ ᱢᱮᱱᱟ ᱱᱚᱣᱟ ᱫᱚ ᱯᱮ ᱫᱷᱢ ᱜᱮ ᱫᱟᱜ ᱞᱟᱜᱟᱜᱼᱟ᱾ ᱢᱤᱫ ᱫᱷᱚᱢ ᱛᱮᱫᱚ ᱮᱠᱟᱞ ᱜᱮ ᱵᱟᱝ ᱦᱩᱭᱩᱜᱼᱟ ᱚᱱᱟ ᱫᱚ᱾ ᱯᱮ ᱫᱚᱢ ᱡᱚᱠᱷᱚᱱ ᱫᱟᱜ ᱮᱢ ᱞᱟᱜᱟᱣᱼᱟ ᱛᱚᱠᱷᱚᱱ ᱜᱮ ᱱᱟᱯᱟᱭ ᱛᱮ ᱦᱩᱭᱩᱜᱼᱟ ᱟᱫᱚ ᱟᱞᱮ ᱥᱮᱜ ᱫᱚ ᱱᱚᱣᱟ ᱫᱟᱜ ᱨᱮ ᱦᱟᱜ ᱡᱟᱦᱟᱱ ᱤᱭᱟᱹ ᱵᱟᱹᱱᱩᱜ ᱛᱮ ᱵᱚᱞᱮ ᱚᱱᱟ ᱠᱚ ᱪᱟᱥᱵᱟᱥ ᱵᱟᱲᱟᱭ ᱜᱮᱭᱟ, ᱟᱫᱚ ᱪᱮᱜ ᱦᱟᱸᱜ ᱟᱣᱟᱡᱽ ᱟᱸᱡᱚᱢᱚᱜ ᱠᱟᱱᱟ ᱟᱵᱮᱱ ᱥᱮᱜ ᱠᱚ ᱦᱚᱭ ᱠᱚ ᱨᱮᱱᱟᱜ ᱥᱮ ᱡᱟᱦᱟᱱᱟᱜ ᱨᱮᱭᱟᱜ ᱫᱚ ᱛᱷᱚᱲᱟ ᱜᱟᱱ ᱦᱟᱸᱜ ᱚᱸᱰᱮ ᱫᱷᱮᱭᱟᱱ ᱧᱚᱜᱼᱟ ᱵᱮᱱ᱾ ᱟᱫᱚ ᱦᱟᱸᱜ ᱟᱨᱦᱚᱸ ᱱᱚᱜ-ᱚᱭ ᱟᱞᱮ ᱥᱮᱜ ᱮᱢ ᱧᱮᱞ ᱞᱮᱠᱷᱟ ᱫᱚ ᱟᱹᱰᱤ ᱜᱟᱱ ᱜᱮ ᱱᱚᱜ-ᱚᱭ ᱨᱟᱦᱮᱲ ᱠᱚᱦᱚᱸ ᱠᱚ ᱪᱟᱥ ᱵᱟᱲᱟᱭ ᱜᱮᱭᱟ᱾ ᱟᱨ ᱨᱟᱦᱮᱲ ᱠᱚ ᱪᱟᱥ ᱫᱚ ᱢᱮᱛᱟᱜ ᱢᱮ ᱚᱱᱟ ᱜᱟᱹᱰᱭᱟᱹ ᱟᱯᱮ ᱫᱚ ᱨᱟᱦᱮᱲ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ?
ᱨᱟᱦᱮᱲ ᱠᱚᱫᱚ ᱞᱟᱦᱟᱛᱮ ᱡᱚᱠᱷᱚᱱ ᱫᱟᱫᱩ ᱛᱟᱠᱚ ᱛᱟᱦᱮᱸ ᱠᱟᱱᱟ ᱛᱚᱠᱷᱚᱱ ᱫᱚ ᱫᱟᱫᱩ ᱢᱟᱱᱮ ᱪᱟᱥ ᱵᱟᱲᱟᱭᱮᱫ ᱛᱟᱦᱮᱱ ᱜᱮ ᱵᱟᱲᱜᱮ ᱨᱮ ᱨᱚᱦᱚᱭ ᱵᱟᱲᱟᱭᱮᱫ ᱛᱟᱦᱮᱱ ᱜᱮ ᱨᱟᱦᱮᱲ ᱠᱚ᱾ ᱟᱨ ᱱᱤᱛᱚᱜ ᱫᱚ ᱟᱫᱚ ᱫᱟᱫᱩ ᱵᱟᱹᱱᱩᱜ ᱟᱠᱟᱫᱤᱭᱟ ᱟᱫᱚ ᱚᱱᱠᱟ ᱫᱚ ᱵᱟᱝ ᱨᱚᱦᱚᱭ ᱦᱩᱭᱩᱜ ᱠᱟᱱᱟ ᱱᱤᱛᱚᱜ ᱫᱚ᱾
ᱟᱪᱪᱷᱟ᱾
ᱞᱟᱦᱟ ᱛᱮᱱ ᱦᱚᱲ ᱠᱚᱫᱚ ᱵᱮᱥ ᱵᱷᱟᱜᱮ ᱜᱮᱠᱚ ᱪᱟᱥᱮᱜ ᱛᱟᱦᱮᱸᱱ ᱛᱚ ᱟᱫᱚ ᱩᱱᱠᱩ ᱫᱚ ᱩᱱᱠᱩᱣᱟᱜ ᱛᱤ ᱨᱮᱱᱟᱜ ᱫᱚ ᱵᱷᱟᱜᱮ ᱜᱮ ᱦᱩᱭᱩᱜ ᱠᱟᱱ ᱛᱟᱦᱮᱱᱟ ᱢᱟᱱᱮ ᱢᱚᱸᱡᱽ ᱛᱮ ᱨᱚᱦᱚᱭ ᱠᱚᱦᱚᱸ ᱡᱚᱛᱚ ᱠᱤᱪᱷᱩ ᱜᱮ᱾ ᱱᱟᱯᱟᱭ ᱛᱮᱜᱮ ᱦᱩᱭᱩᱜ ᱠᱟᱱ ᱛᱟᱦᱮᱱᱟ ᱟᱨ ᱡᱟᱦᱟᱸ ᱨᱚᱦᱚᱭᱮᱫ ᱛᱟᱦᱮᱸᱱ ᱠᱚ ᱚᱱᱟ ᱨᱮᱦᱚᱸ ᱡᱚ ᱠᱚᱦᱚᱸ ᱵᱷᱟᱜᱤ ᱜᱮ ᱧᱟᱢᱚᱜ ᱠᱟᱱ ᱛᱟᱦᱮᱱᱟ᱾ ᱚᱱᱮ ᱩᱱᱫᱚ ᱡᱚᱢ ᱚᱲᱟᱜ ᱨᱮ ᱡᱚᱢ ᱞᱮᱠᱟ ᱦᱚᱸ ᱟᱨ ᱟᱠᱷᱨᱤᱧ ᱞᱮᱠᱟ ᱦᱚᱸ, ᱟᱨ ᱱᱤᱛᱚᱜ ᱫᱚ ᱚᱱᱠᱟ ᱫᱚ ᱪᱟᱥ ᱠᱚᱫᱚ ᱵᱟᱝ ᱦᱩᱭᱩᱜ ᱠᱟᱱ ᱜᱮᱭᱟ᱾
ᱟᱞᱮ ᱥᱟ ᱦᱮᱸ, ᱟᱫᱚ ᱱᱚᱜ-ᱚᱭ ᱟᱞᱮ ᱥᱮᱜ ᱦᱚᱸ ᱟᱹᱰᱤ ᱜᱟᱱ ᱜᱮ ᱪᱟᱥᱵᱟᱥ ᱚᱱᱟ ᱠᱚᱫᱚ ᱦᱩᱭᱩᱜ-ᱟ ᱦᱟᱜ ᱚᱠᱟ ᱵᱮᱱ ᱞᱟᱹᱭ ᱠᱮᱜ-ᱟ ᱾ᱟᱨ ᱤᱱᱟᱹ ᱵᱟᱫ ᱠᱟᱛᱮᱫ ᱫᱚ ᱟᱞᱮ, ᱥᱮᱫ ᱫᱚ ᱱᱚᱜ-ᱚᱭ ᱚᱱᱟ ᱪᱮᱜ ᱠᱚ ᱢᱮᱛᱟᱜ-ᱟ, ᱚᱱᱟ ᱡᱚᱱᱰᱨᱟ ᱠᱚᱦᱚᱸ ᱟᱹᱰᱤ ᱜᱟᱱ ᱠᱚ ᱪᱟᱥ ᱵᱟᱲᱟᱭᱟ᱾ ᱟᱨ ᱡᱚᱱᱰᱨᱟ ᱫᱚ ᱢᱮᱛᱟᱜ ᱢᱮ ᱱᱮᱛᱟᱨ ᱠᱟᱛᱮᱫ ᱱᱩᱠᱩ ᱠᱚᱢ ᱧᱚᱜ ᱠᱚ ᱪᱟᱥ ᱠᱮᱫᱟ, ᱟᱨ ᱠᱷᱟᱡ ᱞᱟᱦᱟ ᱛᱮᱱ ᱫᱤᱥᱟᱹᱭᱮᱫᱟ ᱟᱞᱮ ᱦᱚᱸᱞᱮ ᱪᱟᱥᱮᱜ ᱠᱟᱱ ᱛᱟᱦᱮᱱᱟ, ᱥᱮ ᱟᱭᱢᱟ ᱦᱚᱲ ᱠᱚ ᱪᱟᱥᱮᱜ ᱠᱟᱱ ᱛᱟᱦᱮᱱᱟ ᱱᱮᱛᱟᱨ ᱠᱟᱛᱮᱫ ᱟᱹᱰᱤ ᱠᱚᱢ ᱠᱚ ᱪᱟᱥ ᱮᱫᱟ ᱵᱚᱞᱮ ᱠᱷᱟᱹᱞᱤ ᱡᱚᱢ ᱞᱟᱹᱜᱤᱫ ᱢᱚᱛᱚᱡ ᱜᱮ᱾
ᱦᱳᱭ ᱱᱤᱛᱚᱜ ᱫᱚ ᱡᱚᱢ ᱞᱮᱠᱟ ᱜᱮᱠᱚ ᱪᱟᱥ ᱮᱫᱟ,
ᱦᱩᱸ ᱟᱫᱚ ᱪᱮᱜ ᱠᱚ ᱢᱮᱱᱟ ᱱᱚᱜ-ᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝ-ᱟ᱾ ᱥᱮ ᱵᱟᱹᱭ ᱵᱟᱹᱭᱛᱮ ᱱᱚᱜ-ᱚᱭ ᱪᱟᱵᱟᱜ ᱥᱮᱜ ᱜᱮ ᱪᱟᱞᱟᱜ ᱠᱟᱱᱟ, ᱟᱫᱚ ᱱᱚᱝᱠᱟ ᱜᱮ ᱟᱨᱚ ᱞᱟᱝ ᱠᱚᱞ ᱫᱚᱲᱟᱭᱟ ᱥᱮ ᱟᱵᱮᱱ ᱥᱮᱜ ᱠᱷᱚᱜ ᱢᱟ ᱢᱤᱫᱵᱟᱨ ᱠᱟᱛᱷᱟ ᱢᱮᱱᱟᱜ ᱠᱷᱟᱜ ᱨᱚᱲ ᱠᱚᱵᱮᱱ ᱮᱸᱰᱮᱠᱷᱟᱱ ᱱᱚᱝᱠᱟ ᱜᱮᱞᱟᱝ ᱠᱚᱞ ᱫᱚᱲᱟᱭᱟ,
ᱦᱮᱸ ᱱᱚᱝᱠᱟ ᱜᱮ ᱠᱚᱞ ᱫᱚᱦᱲᱟᱭᱟᱞᱟᱝ᱾
ᱟᱫᱚ ᱛᱚᱵᱮ ᱠᱚᱞ ᱫᱚᱦᱲᱟᱭ ᱫᱟᱹᱞᱤᱧ ᱟᱹᱞᱤᱧ ᱜᱮ ᱥᱮ ᱪᱮᱜ ᱵᱮᱱ ᱢᱮᱱᱫᱟ?
ᱦᱮᱸ ᱢᱟ ᱠᱚᱞ ᱫᱚᱦᱲᱟᱭ ᱵᱮᱱ ᱛᱟᱦ,
ᱚᱸ, ᱴᱷᱤᱠ ᱜᱮᱭᱟ ᱛᱚᱵᱮ ᱟᱵᱮᱱ ᱮᱯ ᱨᱮᱜᱮ ᱦᱟᱸᱜ ᱛᱟᱦᱮᱱ ᱵᱮᱱ ᱱᱚᱜ-ᱚᱭ ᱞᱤᱧ ᱠᱚᱞ ᱫᱚᱲᱦᱟᱭ ᱫᱟ ᱱᱚᱜ-ᱚᱭ ᱛᱮ ᱱᱚᱣᱟ ᱥᱚᱢᱚᱭ ᱢᱟ ᱪᱟᱵᱟᱭᱮᱱ ᱛᱟᱞᱟᱝ ᱟᱨ ᱥᱟᱛᱟᱢ ᱠᱚᱢᱟ ᱮᱠᱟᱞ ᱵᱟᱝ ᱢᱩᱪᱟᱹᱫ ᱞᱮᱱᱟ ᱢᱩᱪᱟᱹᱫ ᱜᱮ,